ᱦᱮᱸ ᱨᱚᱲ ᱠᱚ ᱪᱟᱞᱟᱜ ᱠᱟᱱᱟ, ᱟᱲᱟᱝ ᱠᱚ ᱢᱚᱸᱡᱽ ᱜᱮ ᱪᱟᱞᱟᱜ ᱠᱟᱱᱟ?
ᱦᱳᱭ ᱦᱳᱡᱩᱜ ᱠᱟᱱ ᱜᱮᱭᱟ ᱥᱟᱯᱷᱟ ᱜᱮ ᱟᱸᱡᱚᱢᱚᱜ ᱠᱟᱱᱟ᱾
ᱦᱮᱸ ᱟᱹᱰᱤ ᱱᱟᱯᱟᱭ ᱟᱨ ᱛᱳᱨ ᱟᱹᱰᱤ ᱨᱟᱹᱥᱠᱟᱹ ᱥᱟᱞᱟᱜ ᱤᱧ ᱥᱮᱫ ᱠᱷᱚᱡ ᱦᱚᱸ ᱟᱛᱟᱝ ᱫᱟᱨᱟᱢ ᱟᱨ ᱛᱚᱵᱮ ᱛᱮᱦᱮᱧ ᱟᱜ ᱱᱤᱛᱚᱜ ᱟᱜ ᱥᱟᱛᱟᱢ ᱫᱚ ᱪᱮᱫ ᱞᱮᱠᱟ ᱦᱟᱸᱜ ᱞᱟᱝ ᱞᱟᱦᱟ ᱤᱫᱤ ᱞᱮᱠᱷᱟᱡᱽ ᱜᱟᱱᱚᱜ ᱚᱜᱼᱟ ᱡᱮᱢᱚᱱ ᱞᱟᱹᱭ ᱦᱚᱸ ᱟᱹᱰᱤ ᱟᱞᱜᱟ ᱱᱚᱜ ᱵᱩᱡᱷᱟᱹᱜᱼᱟ ᱟᱨ ᱞᱟᱹᱯᱟᱹᱭ ᱞᱮᱠᱟ ᱦᱚᱸ ᱜᱟᱱᱚᱜ ᱚᱜᱼᱟ᱾
ᱦᱳᱭ ᱛᱚ ᱥᱟᱶᱛᱟ ᱵᱟᱨᱮ ᱛᱮᱜᱮ ᱞᱟᱝ ᱜᱟᱞᱢᱟᱨᱟᱣ ᱞᱮᱱᱠᱷᱟᱱ,
ᱟᱪᱪᱷᱟ, ᱟᱪᱪᱷᱟ᱾ ᱥᱟᱶᱛᱟ ᱨᱮᱭᱟᱜ, ᱱᱚᱣᱟ ᱥᱟᱶᱛᱟ ᱨᱮᱭᱟᱜ, ᱱᱚᱣᱟ ᱛᱩᱢᱫᱟᱜ ᱴᱟᱢᱟᱠ ᱟᱨ ᱪᱮᱫ ᱠᱚ ᱢᱮᱛᱟᱜᱼᱟ ᱦᱟᱸᱜ ᱱᱚᱣᱟ ᱥᱮᱨᱮᱧ ᱠᱚ ᱵᱟᱠᱚ ᱮᱱᱮᱡ ᱥᱮᱨᱮᱧᱚᱜᱼᱟ ᱫᱚᱝ, ᱵᱟᱦᱟ, ᱠᱟᱨᱟᱢ ᱱᱚᱣᱟ ᱵᱟᱵᱚᱛ ᱜᱟᱞᱢᱟᱨᱟᱣ ᱞᱮᱠᱷᱟᱡ ᱜᱟᱱᱚ ᱜᱚᱜ ᱜᱮᱭᱟ?
ᱦᱳᱭ ᱜᱟᱱᱚ ᱜᱚᱜ ᱜᱮᱭᱟ,
ᱟᱪᱪᱷᱟ ᱛᱚᱸᱻ ᱵᱟᱱᱟᱨ ᱥᱮᱫ ᱠᱷᱚᱡ ᱜᱮ ᱛᱚᱵᱮ ᱠᱩᱞᱤᱼᱠᱩᱠᱞᱤ ᱞᱮᱠᱟ ᱦᱚᱸ ᱟᱨ ᱞᱟᱹᱭ ᱞᱮᱠᱟ ᱵᱟᱱᱟᱨ ᱞᱮᱠᱟᱜᱮ, ᱜᱟᱱᱚ ᱜᱚᱜᱼᱟ ᱛᱚ ᱟᱪᱷᱟ ᱱᱚᱣᱟ ᱟᱸᱡᱚᱢ ᱵᱟᱲᱮᱫ ᱛᱟᱦᱮᱱᱹᱧ ᱯᱟᱹᱦᱤᱞ ᱫᱚᱝ ᱠᱚ ᱮᱱᱮᱡ ᱵᱟᱲᱟᱜ ᱠᱟᱱ ᱛᱟᱦᱮᱱᱟ ᱵᱟᱯᱞᱟ ᱨᱮ ᱥᱤᱛᱩᱝ ᱫᱤᱱ ᱚᱱᱠᱟ ᱛᱚ ᱟᱯᱮ ᱥᱮᱫ ᱫᱚ ᱪᱮᱫ ᱞᱮᱠᱟ? ᱱᱚᱣᱟ ᱫᱚᱝ ᱠᱚᱫᱚ ᱟᱭᱥᱮ ᱫᱤᱱ ᱥᱮ ᱠᱷᱟᱹᱞᱤ ᱱᱚᱣᱟ ᱵᱟᱯᱞᱟ ᱫᱤᱱ ᱜᱮᱠᱚ ᱮᱱᱮᱡ ᱥᱮᱨᱮᱧᱟ᱾
ᱫᱚᱝ ᱠᱚᱫᱚ ᱟ ᱧᱮᱞᱚᱜ ᱠᱟᱱᱟ ᱛᱚ ᱮᱭᱥᱮ ᱫᱤᱱ ᱫᱚ ᱠᱚᱢ ᱧᱚᱜ ᱜᱮ ᱠᱚ ᱮᱱᱮᱡ ᱜᱚᱜᱼᱟ ᱡᱟᱫᱟ ᱫᱚ ᱵᱟᱯᱞᱟ ᱠᱚᱨᱮ ᱜᱮ ᱡᱟᱹᱥᱛᱤ ᱫᱚᱠᱚ ᱮᱱᱮ ᱜᱚᱜᱼᱟ ᱠᱚ,
ᱟᱪᱪᱷᱟ ᱟᱨ ᱱᱚᱣᱟ ᱫᱚᱝ ᱢᱟ ᱤᱧ ᱢᱟᱧ ᱟᱸᱡᱚᱢ ᱵᱟᱲᱟ ᱠᱟᱜᱼᱟ ᱥᱤᱛᱩᱝ ᱫᱤᱱ ᱜᱮ ᱦᱩᱭᱩᱜᱼᱟ᱾ ᱟᱫᱚ ᱤᱧ ᱫᱩᱧ ᱦᱩᱫᱤᱥᱮᱜᱼᱟ ᱯᱟᱥᱮᱡ ᱫᱟᱜ ᱫᱤᱱ ᱦᱩᱭᱩᱜᱼᱟ ᱥᱮ ᱨᱟᱵᱟᱝ ᱫᱤᱱ ᱥᱮ ᱱᱚᱣᱟ ᱱᱚᱣᱟ ᱥᱤᱛᱩᱝ ᱫᱤᱱ ᱦᱩᱭ ᱵᱟᱲᱟᱜᱼᱟ ᱟᱯᱮ ᱥᱮᱫ ᱫᱚ ᱚᱱᱠᱟ ᱚᱱᱠᱟ ᱢᱟᱱᱮ ᱡᱩᱫᱤ ᱤᱱᱠᱟ ᱫᱚᱝᱠᱚ ᱦᱩᱭ ᱵᱟᱲᱟᱜ ᱠᱟᱱ ᱠᱷᱟᱡ
ᱟᱞᱮᱥᱮᱫ ᱫᱚ ᱫᱚᱝ ᱫᱚ ᱥᱤᱛᱩᱝ ᱫᱤᱱ ᱜᱮ ᱦᱩᱭᱩᱜᱼᱟ
ᱦᱚ ᱟᱫᱚ ᱱᱚᱣᱟ ᱥᱤᱛᱩᱝ ᱫᱤᱱ ᱱᱚᱣᱟ ᱤᱭᱟᱹᱟᱹᱜᱮ ᱚᱱᱟ ᱵᱟᱯᱞᱟ ᱫᱤᱱ ᱜᱮ ᱟᱫᱚ ᱱᱚᱣᱟ ᱫᱚᱝ ᱡᱟᱦᱟᱸ ᱵᱚ ᱥᱮᱨᱮᱧ ᱫᱟ ᱥᱮ ᱮᱱᱮᱡ ᱠᱟᱱᱟ ᱵᱚᱱ ᱟᱫᱚ ᱵᱟᱯᱞᱟ ᱦᱩᱭᱩᱜ ᱠᱟᱱᱟ ᱛᱚᱵᱮ ᱜᱮᱵᱚ ᱫᱚᱝ ᱮᱱᱮᱡ ᱥᱮᱨᱮᱧ ᱮᱫᱟ ᱟᱫᱚ ᱪᱮᱫᱞᱮᱠᱟ ᱱᱚᱣᱟ ᱥᱤᱛᱩᱝ ᱫᱤᱱ ᱞᱮᱠᱟᱱᱟᱜ ᱫᱤᱱ ᱞᱮᱠᱟᱛᱮ ᱪᱮᱫ ᱫᱚᱝ ᱦᱩᱭᱩᱜ ᱫᱚᱨᱠᱟᱨ ᱫᱚᱨᱠᱟᱨ ᱜᱮᱭᱟ ᱥᱮ ᱥᱩᱢᱩᱝ ᱵᱟᱯᱞᱟ ᱮᱠᱟᱭ ᱵᱷᱳᱨ ᱨᱮᱜᱮ ᱦᱩᱭᱩᱜᱼᱟ
ᱱᱚᱣᱟ ᱫᱚ ᱵᱟᱯᱞᱟ ᱮᱱᱠᱷᱟ ᱫᱚ ᱵᱟᱝ ᱦᱩᱭ ᱞᱮᱱᱠᱷᱟᱱ ᱜᱮ ᱚᱱᱟᱫᱚ ᱡᱟᱦᱟᱸ ᱛᱤᱱ ᱨᱮᱜᱮ ᱨᱟᱹᱥᱠᱟᱹ ᱡᱚᱝ ᱠᱚ ᱢᱮᱱᱛᱚ ᱩᱱ ᱜᱷᱟᱹᱲᱤᱡ ᱦᱚᱢ ᱮᱱᱮᱡ ᱫᱟᱲᱮᱭᱟᱜ ᱜᱮᱭᱟ
ᱦᱮᱸ ᱚᱱᱠᱟ ᱦᱚᱸ ᱦᱩᱭᱩᱜ ᱫᱚᱨᱠᱟᱨ ᱠᱟᱱ ᱜᱮᱭᱟ ᱯᱟᱥᱮᱡ ᱫᱚ ᱡᱟᱦᱟᱸ ᱟᱹᱛᱩ ᱨᱮᱫᱚ ᱵᱟᱯᱞᱟ ᱵᱟᱝ ᱦᱩᱭᱩᱜᱼᱟ ᱛᱚ ᱚᱱᱟ ᱟᱹᱛᱩ ᱨᱮᱫᱚ ᱫᱚᱝ ᱥᱮᱨᱮᱧ ᱵᱟᱝ ᱦᱩᱭ ᱫᱟᱲᱮᱭᱟᱜᱼᱟ
ᱚᱱᱠᱟ ᱫᱚ ᱵᱟᱝ ᱠᱟᱱᱟ ᱡᱟᱦᱟᱸ ᱟᱛᱩᱨᱮ ᱵᱟᱯᱞᱟ ᱵᱟᱝ ᱦᱩᱭᱩᱜ ᱠᱟᱱ ᱠᱷᱟᱱ ᱛᱚ ᱨᱟᱹᱥᱠᱟᱹ ᱨᱚᱢᱚᱡ ᱞᱟᱹᱜᱤᱫ ᱚᱸᱰᱮ ᱫᱚᱝ ᱮᱱᱮᱡ ᱫᱟᱲᱮᱭᱟᱜ ᱜᱮᱭᱟᱢ
ᱟᱫᱚ ᱱᱚᱜᱼᱚᱭ ᱱᱚᱣᱟ ᱫᱚᱝ ᱥᱮ ᱵᱟᱦᱟ ᱥᱮ ᱥᱚᱦᱨᱟᱭ ᱥᱮ ᱠᱟᱨᱟᱢ ᱰᱟᱦᱟᱨ ᱟᱨ ᱦᱩᱲᱩ ᱨᱚᱦᱚᱭ ᱥᱮᱨᱮᱧ ᱟᱨᱦᱚᱸ ᱪᱮᱫ ᱪᱮᱫ ᱠᱚᱪᱚᱝ ᱦᱟᱸᱜ ᱢᱮᱱᱟᱜ ᱛᱟᱵᱚᱱᱟ ᱟᱫᱚ ᱡᱮᱭᱥᱮ ᱡᱮᱞᱮᱠᱟ ᱢᱮᱱᱟᱜ ᱛᱟᱵᱚᱱᱟ ᱚᱱᱟ ᱯᱚᱨᱚᱵᱽ ᱥᱤᱡᱮᱱ ᱢᱮᱱᱫᱚ ᱚᱱᱟ ᱪᱮᱫ ᱠᱚ ᱢᱮᱛᱟᱜ ᱦᱟᱜ ᱢᱳᱥᱚᱢ ᱠᱚ ᱢᱮᱛᱟᱣᱟᱜᱼᱟ ᱵᱟᱝ ᱚᱱᱟ ᱞᱮᱠᱟ ᱛᱮᱜᱮ ᱟᱵᱚᱣᱟᱜ ᱥᱮᱨᱮᱧ ᱨᱮᱭᱟᱜ ᱨᱟᱦᱟ ᱦᱚᱸ ᱵᱚᱫᱚᱞᱚᱜ ᱛᱮᱜᱮ ᱛᱟᱦᱮᱱ ᱠᱟᱱᱟ ᱥᱚᱦᱨᱟᱭ ᱦᱤᱡᱩᱜᱼᱟ ᱩᱱᱰᱮ ᱫᱚ ᱥᱚᱦᱨᱟᱭ ᱡᱳᱱ ᱨᱮᱫᱚ ᱥᱚᱦᱚᱨᱟᱭ ᱞᱮᱠᱟᱱᱟᱜ ᱠᱟᱨᱟᱢ ᱦᱤᱡᱩᱜᱼᱟ ᱩᱱᱸᱨᱮ ᱫᱚ ᱠᱟᱨᱟᱢ ᱞᱮᱠᱟᱱᱟᱜ ᱵᱟᱦᱟ ᱦᱤᱡᱩᱜᱼᱟ ᱚᱱᱟ ᱯᱷᱟᱹᱜᱩᱱ ᱠᱚ ᱛᱟᱞᱟ ᱨᱮᱫᱚ ᱵᱟᱦᱟ ᱞᱮᱠᱟᱱᱟᱜ ᱟᱨ ᱫᱚᱝ ᱫᱚ ᱱᱟᱦᱟᱜ ᱵᱟᱯᱞᱟ ᱟᱨ ᱥᱤᱛᱩᱝ ᱫᱤᱱ ᱚᱠᱛᱮ ᱟᱨ ᱦᱩᱲᱩ ᱨᱚᱦᱚᱭ ᱛᱤᱧᱩ ᱦᱩᱲᱩ ᱨᱚᱦᱚᱭ ᱞᱮᱠᱟᱱᱟᱜ ᱞᱮᱠᱟ ᱜᱮᱵᱚ ᱥᱮᱨᱮᱧᱮᱫᱟ᱾ ᱟᱨ ᱱᱚᱣᱟ ᱞᱟᱜᱽᱲᱮ ᱫᱚ ᱪᱮᱫ ᱞᱮᱠᱟ ᱵᱚᱱ ᱥᱮᱨᱮᱧ ᱠᱮᱭᱟ ᱢᱟᱱᱮ ᱚᱠᱟ ᱫᱤᱱ ᱠᱚᱨᱮ ᱚᱱᱟ ᱫᱚ ᱢᱟᱥᱮ ᱞᱟᱹᱭ ᱫᱟᱲᱮᱭᱟᱜ ᱠᱮᱭᱟᱢ?
ᱦᱳᱭ ᱞᱟᱜᱽᱲᱮ ᱫᱚ ᱡᱟᱹᱥᱛᱤ ᱫᱚ ᱦᱩᱲᱩ ᱨᱚᱦᱚᱭ ᱫᱤᱱ ᱜᱮ ᱥᱮᱨᱮᱧᱚᱜ ᱠᱟᱱᱟ ᱚᱱᱟ ᱫᱚ ᱞᱟᱜᱽᱲᱮ ᱫᱚ ᱠᱚ ᱢᱮᱱᱟ ᱠᱤ ᱡᱟᱦᱟᱸ ᱞᱮᱠᱟ ᱡᱟᱦᱟᱱᱟᱜ ᱠᱟᱹᱢᱤ ᱛᱮ ᱞᱟᱸᱜᱟᱭᱮᱱᱟ ᱛᱚ ᱚᱱᱟ ᱞᱟᱸᱜᱟ ᱪᱟᱵᱟᱭ ᱞᱟᱹᱜᱤᱫ ᱛᱮ ᱞᱟᱸᱜᱽᱲᱮ ᱥᱮᱨᱮᱧ ᱠᱚ ᱠᱚ ᱵᱮᱵᱚᱦᱟᱨᱫᱟ ᱟᱨ ᱱᱚᱶᱟ ᱫᱚ ᱡᱟᱹᱥᱛᱤ ᱫᱚ ᱠᱟᱹᱢᱤ ᱫᱤᱱ ᱜᱮ ᱧᱮᱞᱚᱜ ᱠᱟᱱᱟ᱾
ᱟᱪᱷᱟ ᱢᱮᱱᱠᱷᱟᱱ ᱤᱧᱢᱟ ᱱᱚᱶᱟ ᱞᱟᱜᱽᱲᱮ ᱥᱮᱨᱮᱧ ᱫᱚ ᱱᱚᱣᱟ ᱥᱚᱦᱨᱟᱭ ᱪᱟᱸᱫᱳ ᱨᱤᱧ ᱟᱸᱡᱚᱢ ᱵᱟᱲᱟ ᱟᱠᱟᱟᱜᱼᱟ ᱢᱮᱱᱫᱚ ᱚᱱᱟ ᱢᱟᱹᱦᱤᱱᱟᱹ ᱨᱮ ᱟᱨ ᱱᱚᱶᱟ ᱵᱟᱦᱟ ᱨᱮᱦᱚᱸ ᱟᱨ ᱥᱚᱦᱨᱟᱭ ᱠᱚᱨᱮ ᱦᱚᱸ ᱟᱫᱚ ᱱᱚᱜᱼᱚ ᱱᱚᱝᱠᱟ ᱟᱸᱡᱚᱢ ᱵᱟᱲᱟᱜᱼᱟ ᱟ ᱛᱚ ᱱᱚᱣᱟ ᱫᱚ ᱱᱚᱣᱟ ᱠᱚ ᱫᱤᱱ ᱨᱮᱦᱚᱸ ᱵᱚ ᱟᱸᱡᱚᱢᱮᱫ ᱜᱮᱭᱟ ᱛᱚ ᱱᱚᱣᱟ ᱵᱟᱵᱚᱫ ᱡᱟᱦᱱᱟᱜ ᱮᱢ ᱞᱟᱹᱭ ᱫᱟᱲᱮᱭᱟᱜ ᱠᱮᱭᱟ
ᱦᱳᱭ ᱥᱚᱦᱨᱟᱭ ᱨᱮ ᱥᱚᱦᱨᱟᱭ ᱨᱮᱦᱚᱸ ᱡᱟᱦᱟᱸ ᱞᱮᱠᱟ ᱠᱩᱞᱦᱤ ᱠᱚ ᱫᱟᱬᱟᱭ ᱮᱫᱟ ᱛᱚ ᱠᱩᱞᱦᱤ ᱢᱩᱪᱟᱹᱫ ᱨᱮ ᱚᱸᱰᱮ ᱠᱚ ᱞᱟᱸᱜᱽᱲᱮᱭᱟ ᱟᱨ ᱞᱟᱛᱟᱨ ᱥᱮᱱ ᱦᱚᱸᱠᱚ ᱞᱟᱸᱜᱽᱲᱮᱭᱟ ᱠᱚ ᱟᱨᱦᱚᱸ ᱮᱱᱮᱡ ᱮᱱᱮᱡ ᱛᱮ ᱡᱚᱠᱷᱚᱱ ᱪᱮᱛᱟᱱ ᱠᱩᱞᱦᱤ ᱠᱚ ᱪᱟᱞᱟᱜᱼᱟ ᱛᱚ ᱚᱸᱰᱮᱦ ᱠᱩᱞᱦᱤ ᱢᱩᱪᱟᱹᱫ ᱨᱮ ᱢᱤᱫ ᱴᱷᱟᱝ ᱠᱚ ᱞᱟᱸᱜᱽᱲᱮᱭᱟᱠᱚ ᱤᱱᱟᱹᱜ ᱤᱧ ᱵᱟᱰᱟᱭ ᱟᱠᱟᱫᱟ
ᱦᱮᱸ ᱟᱹᱰᱤ ᱱᱟᱯᱟᱭ ᱱᱚᱠᱟ ᱞᱟᱹᱭ ᱦᱩᱫᱤᱥ ᱮᱢ ᱞᱟᱹᱜᱤᱫ ᱛᱮ ᱮᱸ ᱱᱚᱣᱟ ᱞᱟᱜᱽᱲᱮ ᱫᱚ ᱡᱚᱛᱚ ᱫᱤᱱ ᱜᱮᱠᱚ ᱮᱱᱮᱡ ᱥᱮᱨᱮᱧᱟ ᱦᱮᱸ ᱥᱮ ᱵᱟᱝ
ᱦᱳᱭ
ᱟᱫᱚ ᱱᱚᱣᱟ ᱞᱟᱜᱽᱲᱮ ᱫᱚ ᱡᱟᱦᱟᱸ ᱢᱮᱱᱮᱫ ᱟᱠᱚ ᱞᱟᱸᱜᱟ ᱞᱟᱸᱜᱟ ᱛᱮ ᱚᱱᱟᱛᱮ ᱞᱟᱜᱽᱲᱮ ᱦᱮᱸ ᱟᱫᱚ ᱢᱟ ᱱᱚᱣᱟ ᱥᱚᱦᱨᱟᱭ ᱫᱤᱱ ᱦᱚᱸ ᱥᱚᱦᱨᱟᱭ ᱵᱚ ᱮᱱᱮᱡ ᱥᱮᱨᱮᱧ ᱟᱠᱷᱟᱱ ᱫᱚ ᱩᱱ ᱨᱮᱦᱚᱸ ᱵᱚ ᱞᱟᱸᱜᱟᱜ ᱠᱟᱱ ᱜᱮᱭᱟ ᱵᱟᱦᱟ ᱨᱮᱦᱚᱸ ᱵᱚ ᱞᱟᱸᱜᱟᱜ ᱠᱟᱱ ᱜᱮᱭᱟ ᱟᱭᱥᱮ ᱫᱤᱱ ᱦᱚᱸᱵᱚᱱ ᱞᱟᱸᱜᱟᱜ ᱠᱟᱱ ᱜᱮᱭᱟ ᱛᱚ ᱚᱱᱟᱛᱮ ᱞᱟᱜᱽᱲᱮ ᱱᱚᱣᱟ ᱨᱚ ᱨᱚᱯᱟ ᱫᱤᱱ ᱦᱚᱸ ᱢᱮᱱᱠᱷᱟᱱ ᱚᱱᱟ ᱞᱟᱸᱜᱟ ᱠᱷᱟᱹᱛᱤᱨ ᱛᱤᱜᱤ ᱡᱚᱛᱚ ᱫᱤᱱ ᱞᱟᱜᱽᱲᱮ ᱫᱚ ᱦᱩᱭᱩᱜ ᱠᱟᱱᱟ ᱯᱟᱥᱮᱡ ᱚᱱᱠᱟ ᱤᱧ ᱯᱩᱛᱷᱤ ᱠᱚᱨᱮ ᱦᱚᱸᱧ ᱧᱮᱞ ᱵᱟᱲᱟ ᱟᱠᱟᱫ ᱞᱮᱠᱟᱛᱮ ᱫᱤᱥᱟᱹ ᱢᱮᱱᱟᱜ ᱛᱤᱧᱟᱹ ᱟᱫᱚ ᱥᱟᱹᱨᱤᱜᱮᱭᱳ ᱚᱱᱟ ᱠᱚ ᱠᱷᱟᱹᱛᱤᱨ ᱛᱤᱜᱤ ᱛᱚ
ᱦᱚᱭ ᱟᱸᱡᱚᱢ ᱨᱮ ᱤᱱᱠᱟᱜᱮ ᱟᱸᱡᱚᱢ ᱟᱠᱟᱱᱟ ᱚᱱᱟ ᱫᱚ ᱞᱟᱸᱜᱟ ᱠᱷᱟᱹᱛᱤᱨ ᱛᱤᱜᱤ ᱚᱱᱟ ᱫᱚ ᱞᱟᱜᱽᱲᱮ ᱫᱚᱠᱚ ᱫᱚᱦᱚ ᱟᱠᱟᱫᱟ
ᱟᱫᱚ ᱱᱚᱣᱟ ᱟᱹᱨᱤᱪᱟᱹᱞᱤ ᱤᱫᱤ ᱠᱟᱛᱮ ᱟᱨ ᱵᱟᱝ ᱡᱚᱛᱚ ᱜᱮ ᱟᱹᱨᱤᱪᱟᱹᱞᱤ ᱠᱟᱱᱟ ᱱᱚᱣᱟ ᱨᱟᱦᱟ ᱤᱫᱤ ᱠᱟᱛᱮᱫ ᱟᱫᱚ ᱱᱚᱜᱼᱚᱭ ᱟᱵᱚ ᱥᱟᱶᱛᱟ ᱨᱮ ᱟᱹᱰᱤ ᱜᱟᱱ ᱚᱱᱠᱟ ᱨᱟᱦᱟ ᱢᱮᱱᱟᱜᱼᱟ ᱫᱚᱝ ᱨᱟᱦᱟ ᱦᱮᱱᱟᱜᱼᱟ ᱥᱮ ᱞᱟᱜᱽᱲᱮ ᱨᱟᱦᱟ ᱥᱮ ᱮᱢᱟᱱ ᱮᱢᱟᱱ ᱰᱟᱦᱟᱨ ᱨᱟᱦᱟ ᱦᱚᱸ ᱤᱱᱟᱹᱜ ᱤᱱᱟᱹᱜ ᱨᱟᱦᱟ ᱦᱮᱱᱟᱜ ᱛᱩᱞᱩᱡ ᱟᱵᱚ ᱚᱱᱟ ᱮᱴᱟᱜ ᱮᱴᱟᱜ ᱨᱟᱦᱟ ᱛᱮᱵᱚᱱ ᱤᱫᱤ ᱤᱫᱤᱭᱮᱫᱟ ᱟᱫᱚ ᱱᱚᱜᱼᱚ ᱱᱚᱣᱟ ᱨᱮᱭᱟᱜ ᱠᱟᱨᱚᱱ ᱟᱨ ᱵᱟᱝ ᱱᱚᱣᱟ ᱨᱮᱱᱟᱜ ᱡᱟᱦᱟᱱᱟᱜ ᱫᱤᱥ ᱦᱩᱫᱤᱥ ᱮᱢ ᱞᱟᱹᱭ ᱫᱟᱲᱮᱭᱟᱜ ᱠᱷᱟᱡ ᱫᱚ ᱟᱹᱰᱤ ᱱᱟᱯᱟᱭ ᱠᱚᱜ ᱠᱮᱭᱟ
ᱦᱳᱭ ᱨᱟᱦᱟ ᱵᱚᱫᱚᱞᱚᱜ ᱨᱮᱱᱟᱜ ᱫᱚ ᱱᱚᱣᱟ ᱠᱟᱱ ᱜᱮᱭᱟ ᱡᱟᱦᱟᱸ ᱞᱮᱠᱟ ᱚᱱᱟᱨᱮ ᱡᱟᱹᱥᱛᱤ ᱵᱟᱵᱚᱱ ᱫᱷᱮᱭᱟᱱᱮᱜ ᱠᱟᱱᱟ ᱛᱚ ᱵᱟᱝᱠᱚ ᱵᱩᱡᱷᱟᱹᱣ ᱫᱟᱲᱮᱭᱟᱜᱼᱟ ᱞᱟᱦᱟ ᱥᱮᱱ ᱪᱤᱠᱟᱛᱮ ᱪᱟᱞᱟᱣ ᱤᱫᱤᱜᱼᱟ ᱱᱚᱣᱟ ᱨᱮ ᱡᱟᱹᱥᱛᱤ ᱫᱷᱮᱭᱟᱱ ᱵᱚᱱ ᱮᱢ ᱞᱮᱠᱷᱟᱱ ᱱᱚᱣᱟ ᱨᱟᱦᱟ ᱵᱟᱝ ᱵᱚᱫᱚᱞ ᱠᱚᱜ ᱠᱮᱭᱟ ᱤᱧᱟᱹᱜ ᱢᱮᱱ ᱞᱮᱠᱟ ᱛᱮᱫᱚ
ᱦᱮᱸ ᱪᱮᱫᱟᱜ ᱥᱮ ᱱᱚᱣᱟ ᱚᱱᱟᱛᱤᱧ ᱢᱮᱱ ᱫᱟᱲᱮᱭᱟᱜ ᱠᱟᱱᱟ ᱤᱧ ᱥᱮᱫ ᱠᱷᱚᱱ ᱫᱚ ᱡᱮ ᱱᱚᱜᱼᱚᱸᱭ ᱱᱚᱣᱟ ᱨᱟᱺᱪᱤ ᱮᱨᱤᱭᱟ ᱨᱮᱭᱟᱜ ᱡᱟᱦᱟᱸ ᱱᱟᱜᱽᱯᱚᱨᱤᱭᱟᱹ ᱞᱮᱠᱟᱱᱟᱜ ᱢᱮᱱᱟᱜ ᱟᱠᱟᱫᱟ ᱚᱸᱰᱮᱱᱟᱜ ᱨᱟᱦᱟ ᱡᱩᱫᱟᱹ ᱧᱚᱜ ᱜᱮᱭᱟ ᱚᱱᱠᱟᱜᱮ ᱨᱮᱭᱟᱜ ᱡᱟᱦᱟᱸ ᱨᱟᱦᱟ ᱢᱮᱱᱟᱜᱼᱟ ᱫᱚᱝ ᱥᱮ ᱱᱚᱣᱟ ᱞᱟᱜᱽᱲᱮ ᱥᱮ ᱱᱚᱣᱟ ᱵᱟᱦᱟ ᱠᱚᱦᱚᱸ ᱚᱸᱰᱮᱱᱟᱜ ᱨᱟᱦᱟ ᱡᱩᱫᱟᱹ ᱧᱚᱜ ᱜᱮᱭᱟ ᱟᱨᱦᱚᱸ ᱱᱚᱣᱟ ᱫᱩᱢᱠᱟ ᱥᱮᱱᱟᱜ ᱟᱫᱚᱢ ᱱᱚᱣᱟ ᱨᱟᱦᱟ ᱨᱟᱦᱟ ᱨᱮᱜᱮ ᱟᱫᱚᱧ ᱫᱤᱥᱟᱹ ᱧᱟᱢ ᱮᱫᱟ ᱱᱟᱜᱽᱯᱚᱨᱤᱭᱟ ᱨᱟᱦᱟ ᱦᱚᱸᱠᱚ ᱟᱹᱜᱩᱭ ᱜᱮᱭᱟ ᱟᱵᱚ ᱥᱮᱫ ᱢᱟ ᱟᱨ ᱛᱩᱝᱠᱟ ᱞᱮᱠᱟᱱᱟᱜ ᱨᱟᱦᱟ ᱦᱚᱸ ᱵᱚ ᱟᱹᱜᱩᱭ ᱜᱮᱭᱟ ᱟᱫᱚ ᱱᱚᱣᱟ ᱵᱳᱠᱟᱨᱳ ᱦᱟᱡᱟᱨᱤᱵᱟᱜᱽ ᱟᱨ ᱵᱟᱝ ᱡᱟᱦᱟᱸ ᱜᱮ ᱜᱤᱨᱤᱰᱤ ᱟᱲᱮᱯᱟᱥᱮ ᱧᱟᱢ ᱫᱟᱭ ᱱᱚᱣᱟ ᱠᱚ ᱱᱚᱝᱠᱟᱱᱟᱜ ᱨᱟᱦᱟ ᱫᱚ ᱪᱮᱫ ᱞᱮᱠᱟᱛᱮ ᱚᱞ ᱛᱚᱞ ᱧᱟᱢ ᱫᱟᱲᱮᱭᱟᱜᱼᱟ ᱥᱮ ᱚᱱᱠᱟ ᱞᱮᱛᱟᱲ ᱜᱮ ᱛᱟᱦᱮᱸ ᱫᱟᱲᱮᱭᱟᱜᱼᱟ ᱚᱱᱠᱟ ᱡᱟᱦᱱᱟᱜ ᱩᱯᱟᱹᱭ ᱢᱮᱱᱟᱜ ᱜᱮᱭᱟ
ᱚᱱᱠᱟᱱ ᱩᱯᱟᱹᱭ ᱫᱚ ᱦᱮᱥᱮ ᱵᱷᱮᱜᱟᱨ ᱵᱷᱮᱜᱟᱨ ᱴᱚᱴᱷᱟᱨᱮ ᱵᱷᱮᱜᱟᱨ ᱵᱷᱮᱜᱟᱨ ᱨᱚᱲ ᱢᱮᱱᱟᱜ ᱛᱟᱠᱚᱣᱟ ᱛᱚ ᱯᱩᱛᱷᱤ ᱠᱚ ᱡᱩᱫᱤ ᱚᱞ ᱞᱮᱠᱷᱟᱱ ᱫᱚ ᱜᱟᱱ ᱠᱚᱜ ᱜᱮᱭᱟ ᱦᱟᱸᱰᱮ ᱱᱟᱸᱰᱮ ᱱᱟᱝ ᱟᱲᱟᱝ ᱵᱚᱱ ᱵᱩᱡᱷᱟᱹᱣ ᱠᱮᱭᱟ ᱱᱚᱛᱮ ᱪᱤᱫ ᱞᱮᱠᱟ ᱠᱚ ᱵᱮᱵᱦᱷᱟᱨ ᱫᱟ ᱟᱨ ᱱᱚᱛᱮᱱᱟᱜ ᱪᱮᱫ ᱞᱤᱠᱟ ᱢᱮᱱᱟᱜ ᱟᱠᱟᱫᱟ
ᱦᱮᱸ ᱟᱫᱚ ᱡᱚᱛᱚ ᱡᱟᱜᱟ ᱨᱮᱭᱟᱜ ᱚᱱᱟ ᱨᱟᱦᱟ ᱛᱚ ᱟᱢ ᱦᱚᱢ ᱟᱸᱡᱚᱢ ᱟᱠᱟᱫ ᱜᱮᱭᱟ ᱟᱨ ᱟᱹᱭᱠᱟᱹᱣ ᱵᱟᱲᱟ ᱠᱟᱱ ᱜᱮᱭᱟ ᱚᱠᱟ ᱡᱟᱜᱟ ᱨᱮᱱᱟᱜ ᱚᱠᱟ ᱞᱮᱠᱟ ᱨᱟᱦᱟ ᱢᱮᱱᱟᱜᱼᱟ
ᱦᱚᱭ ᱟᱸᱡᱚᱢ ᱠᱟᱱ ᱜᱮᱭᱟ ᱵᱷᱮᱜᱟᱨ-ᱵᱷᱮᱜᱟᱨ ᱴᱚᱴᱷᱟ ᱨᱮ ᱵᱷᱮᱜᱟᱨ-ᱵᱷᱮᱜᱟᱨ ᱜᱮ ᱨᱟᱦᱟ ᱢᱮᱱᱟᱜ ᱟᱠᱟᱫᱟ
ᱟᱫᱚ ᱚᱱᱟᱜᱮ ᱡᱩᱫᱤ ᱱᱚᱣᱟ ᱱᱚᱣᱟ ᱪᱮᱫ ᱠᱚ ᱢᱮᱛᱟᱜᱼᱟ ᱱᱟᱦᱟᱜ ᱥᱟᱛᱴᱟᱜ ᱡᱤᱞᱟ ᱢᱮᱥᱟ ᱠᱟᱛᱮᱜ ᱡᱟᱦᱟᱸ ᱫᱚ ᱩᱛᱨᱤ ᱪᱷᱚᱴᱟᱱᱟᱜᱽᱯᱩᱨ ᱜᱮᱭ ᱧᱟᱢᱟ ᱛᱚ ᱚᱱᱟ ᱮᱨᱤᱭᱟ ᱨᱮᱱᱟᱜ ᱨᱟᱦᱟ ᱡᱩᱫᱤ ᱢᱚᱸᱡᱽ ᱧᱚᱜ ᱛᱮ ᱱᱤᱝᱠᱟ ᱦᱤᱡᱩᱜ ᱠᱟᱱ ᱫᱤᱱ ᱱᱩᱠᱩ ᱥᱴᱮᱰᱤᱭᱳ ᱮᱢᱟᱱ ᱵᱷᱟᱨᱡᱟᱱ ᱠᱚ ᱠᱚ ᱫᱚᱦᱚᱭ ᱛᱟᱵᱚᱱᱟ ᱛᱚ ᱚᱱᱟ ᱠᱚᱫᱚ ᱨᱚᱯᱷᱟ ᱨᱟᱦᱟ ᱱᱚᱝᱠᱟ ᱱᱚᱣᱟ ᱛᱟᱦᱮᱱᱟ ᱚᱞ ᱛᱮᱦᱚᱸ ᱟᱨ ᱱᱚᱝᱠᱟ ᱨᱮᱠᱳᱨᱰᱤᱝ ᱛᱮᱦᱚᱸ ᱛᱚᱞ ᱛᱟᱦᱮᱱᱟ ᱥᱮ ᱪᱮᱫ ᱞᱮᱠᱟ
ᱦᱮᱸ ᱱᱚᱣᱟ ᱫᱚ ᱚᱞ ᱟᱨ ᱨᱮᱠᱳᱰᱤᱝ ᱵᱟᱱᱟᱨ ᱛᱮᱜᱮ ᱛᱟᱦᱮᱸ ᱠᱚᱜᱼᱟ ᱟᱫᱚ ᱡᱟᱹᱥᱛᱤ ᱫᱚ ᱨᱮᱠᱳᱰᱤᱝ ᱨᱮᱜᱮ ᱵᱩᱡᱷᱟᱹᱣ ᱧᱟᱢᱚᱜᱼᱟ ᱪᱮᱫᱟᱜ ᱥᱮ ᱨᱮᱠᱚᱰᱤᱝ ᱨᱮᱫᱚ ᱚᱱᱟ ᱟᱸᱡᱚᱢ ᱦᱚᱸᱵᱚᱱ ᱟᱸᱡᱚᱢ ᱮᱫᱟ ᱵᱩᱡᱷᱟᱹᱣ ᱦᱚᱸ ᱧᱟᱢᱚᱜ ᱠᱟᱱᱟ ᱟᱨ ᱚᱞ ᱠᱟᱛᱮ ᱫᱚ ᱮᱠᱮᱱ ᱚᱞ ᱜᱮ ᱛᱟᱦᱮᱱᱚᱜ ᱠᱟᱱᱟ ᱚᱸᱰᱮ ᱨᱟᱦᱟ ᱵᱟᱝ ᱵᱩᱡᱷᱟᱹᱣ ᱧᱟᱢ ᱫᱟᱲᱮᱭᱟᱜᱼᱟ
ᱟᱫᱚ ᱚᱱᱮ ᱚᱱᱟᱜᱮ ᱦᱤᱡᱩᱜ ᱠᱟᱱ ᱫᱤᱱ ᱨᱮ ᱡᱩᱫᱤ ᱚᱱᱟ ᱠᱚ ᱴᱚᱴᱷᱟᱨᱮ ᱡᱩᱫᱤ ᱱᱤᱛᱚᱜ ᱠᱷᱚᱡ ᱡᱩᱫᱤ ᱵᱟᱠᱚ ᱛᱚᱞ ᱫᱚᱦᱚᱭᱟ ᱥᱮ ᱱᱚᱝᱠᱟ ᱥᱟᱡᱟᱣ ᱫᱚᱦᱚᱭᱟ ᱛᱚ ᱦᱤᱡᱩᱜ ᱠᱟᱱ ᱫᱤᱱ ᱚᱱᱠᱟ ᱟᱫᱚᱜ ᱞᱮᱠᱟ ᱵᱩᱡᱷᱟᱹᱜ ᱠᱟᱱᱟ ᱥᱮ ᱛᱟᱦᱮᱱ ᱜᱮᱭᱟ ᱚᱱᱠᱟ ᱟᱨ ᱡᱟᱦᱟᱱᱟᱜ ᱚᱱᱠᱟ ᱩᱯᱟᱹᱭ ᱠᱚ ᱦᱩᱭ ᱫᱟᱲᱮᱭᱟᱜ ᱦᱩᱭ ᱫᱟᱲᱮᱭᱟᱜᱼᱟ ᱥᱮ ᱵᱟᱭ ᱦᱩᱭ ᱫᱟᱲᱮᱭᱟᱜᱼᱟ
ᱦᱩᱭ ᱫᱟᱲᱮᱭᱟᱜ ᱜᱮᱭᱟ ᱪᱮᱫᱟᱜ ᱵᱟᱝ ᱦᱩᱭ ᱫᱟᱲᱮᱭᱟᱜᱼᱟ ᱡᱚᱠᱷᱚᱱ ᱞᱟᱦᱟ ᱠᱷᱚᱱ ᱢᱮᱱᱟᱜᱼᱟ ᱛᱚ ᱱᱚᱣᱟ ᱫᱚ ᱚᱝᱠᱟ ᱜᱮ ᱯᱤᱲᱦᱤ ᱪᱮᱛᱟᱱ ᱯᱤᱲᱦᱤ ᱪᱟᱞᱟᱣ ᱤᱫᱤᱜᱼᱟ ᱟᱨ ᱞᱟᱦᱟ ᱠᱷᱚᱱ ᱢᱮᱱᱟᱜ ᱠᱚ ᱩᱝᱠᱩ ᱟᱵᱚ ᱠᱚ ᱞᱟᱹᱭ ᱟᱵᱚᱱᱟ ᱟᱨ ᱟᱵᱚ ᱠᱚᱦᱚᱸ ᱟᱨᱦᱚᱸ ᱵᱚᱱ ᱞᱟᱹᱭ ᱤᱫᱤᱭᱟᱠᱚᱣᱟ ᱛᱚ ᱱᱚᱣᱟ ᱫᱚ ᱡᱤᱣᱮᱫ ᱛᱮᱜᱮ ᱛᱟᱦᱮᱱᱚᱜᱼᱟ
ᱟᱹᱰᱤ ᱱᱟᱯᱟᱭ ᱱᱚᱝᱠᱟ ᱢᱟᱱᱮ ᱠᱚᱱᱴᱤᱱᱤᱭᱩ ᱫᱚᱦᱚᱭ ᱤᱫᱤ ᱦᱩᱭᱩᱜᱼᱟ ᱢᱮᱱᱫᱚ ᱞᱮᱛᱟᱲ ᱫᱚᱦᱚ ᱦᱩᱭᱩᱜᱼᱟ ᱟᱨ ᱨᱮᱜᱮ ᱱᱚᱣᱟ ᱦᱟᱸᱜ ᱨᱮᱠᱳᱨᱰᱤᱝ ᱵᱷᱟᱨᱡᱟᱱ ᱨᱮᱦᱚᱸ ᱫᱚᱦᱚ ᱦᱩᱭᱩᱜᱼᱟ ᱚᱱᱟ ᱫᱚ ᱢᱳᱵᱟᱭᱤᱞ ᱠᱚᱨᱮ ᱦᱚᱸ ᱵᱚᱱ ᱟᱸᱡᱚᱢ ᱫᱟᱲᱮᱭᱟᱜᱼᱟ ᱟᱨ ᱟᱵᱚ ᱡᱟᱦᱟᱸ ᱟᱵᱚ ᱟᱵᱚᱣᱟᱜ ᱟᱨᱤ- ᱪᱟᱹᱞᱤ ᱨᱮᱭᱟᱜ ᱚᱱᱟ ᱨᱟᱦᱟ ᱫᱚ ᱱᱚᱝᱠᱟ ᱛᱚᱞ ᱜᱮ ᱛᱟᱦᱮᱱᱟ ᱚᱞ ᱛᱚ ᱛᱟᱦᱮᱱ ᱜᱮᱭᱟ ᱛᱚᱞ ᱦᱚᱸ ᱛᱟᱦᱮᱱᱟ ᱟᱨ ᱱᱚᱰᱮᱱᱟᱜ ᱨᱟᱦᱟ ᱟᱵᱚ ᱵᱮᱝᱜᱚᱞ ᱵᱤᱦᱟᱨ ᱳᱲᱤᱥᱟ ᱟᱨ ᱵᱟᱝ ᱟᱥᱟᱢ ᱠᱚᱨᱮ ᱦᱚᱸ ᱯᱟᱥᱱᱟᱣ ᱫᱟᱲᱮᱭᱟᱜᱼᱟ ᱟᱫᱚ ᱱᱚᱝᱠᱟ ᱫᱚ ᱪᱮᱫ ᱞᱮᱠᱟ ᱱᱟᱦᱟᱜ ᱱᱚᱣᱟ ᱜᱤᱨᱤᱰᱤ ᱥᱮ ᱵᱳᱠᱟᱨᱳ ᱟᱢᱲᱮᱯᱟᱥᱮ ᱠᱚᱨᱮ ᱥᱮ ᱱᱚᱣᱟ ᱨᱟᱢᱜᱟᱲ ᱟᱲᱮᱯᱟᱥᱮ ᱠᱚᱨᱮ ᱚᱱᱠᱟᱱ ᱡᱟᱦᱟᱱᱟᱜ ᱵᱮᱵᱚᱥᱛᱷᱟ ᱢᱮᱱᱟᱜᱼᱟ ᱡᱮ ᱱᱚᱣᱟ ᱟᱵᱚ ᱱᱚᱣᱟ ᱨᱟᱦᱟ ᱠᱚ ᱵᱮᱝᱜᱚᱞ ᱵᱤᱦᱟᱨ ᱠᱚᱨᱮ ᱪᱟᱞᱟᱣ ᱫᱟᱲᱮᱭᱟᱜᱼᱟ
ᱦᱳᱭ ᱪᱟᱞᱟᱣ ᱫᱟᱲᱮᱭᱟᱜ ᱜᱮᱭᱟᱢ
ᱟᱫᱚ ᱚᱝᱠᱟ ᱵᱮᱵᱚᱥᱛᱛᱟ ᱞᱮᱠᱟ ᱵᱩᱡᱷᱟᱹᱣ ᱵᱟᱲᱟᱜ ᱠᱟᱱ ᱛᱟᱵᱚᱱ ᱜᱮᱭᱟ ᱥᱮ ᱵᱟᱝ ᱚᱝᱠᱟ ᱪᱤᱠᱟᱛᱮᱵᱚ ᱥᱮᱱ ᱚᱪᱚ ᱫᱟᱲᱮᱭᱟᱜ ᱠᱮᱭᱟ
ᱦᱳᱭ ᱵᱩᱡᱷᱟᱹᱣ ᱢᱚᱛᱞᱚᱵᱽ ᱟᱵᱚ ᱫᱚ ᱱᱤᱛᱚᱜ ᱠᱟᱛᱮᱱ ᱫᱚ ᱤᱱᱴᱟᱨᱱᱮᱴ ᱡᱟᱢᱟᱱᱟ ᱠᱟᱱᱟ ᱛᱚ ᱨᱮᱠᱳᱨᱰ ᱠᱟᱛᱮᱱ ᱦᱚᱸ ᱟᱵᱚ ᱵᱷᱮᱜᱟᱨ-ᱵᱷᱮᱜᱟᱨ ᱴᱚᱴᱷᱟ ᱯᱟᱥᱱᱟᱣ ᱫᱟᱲᱮᱭᱟᱜ ᱜᱮᱭᱟ
ᱡᱩᱫᱤ ᱯᱟᱥᱱᱟᱣ ᱞᱮᱱᱠᱷᱟᱱ ᱫᱚ ᱱᱚᱰᱮᱱᱟᱜ ᱩᱨᱩᱢ ᱟᱨ ᱱᱚᱰᱮᱱᱟᱜ ᱡᱟᱦᱟᱸ ᱜᱮ ᱢᱮᱱᱟᱜᱼᱟ ᱤᱝᱞᱤᱥ ᱛᱮᱠᱚ ᱢᱮᱛᱟᱜᱼᱟ ᱴᱚᱱ ᱚᱱᱟ ᱮᱴᱟᱜ ᱡᱟᱭᱜᱟ ᱠᱚᱨᱮ ᱦᱚᱸ ᱪᱷᱟᱹᱨᱭᱟᱹᱣ ᱞᱮᱠᱷᱟᱱ ᱠᱚ ᱵᱟᱰᱟᱭᱚᱜᱼᱟ ᱦᱮᱸ ᱱᱚᱣᱟ ᱫᱚ ᱱᱚᱰᱮᱱᱟᱜ ᱩᱨᱩᱢ ᱠᱟᱱᱟ ᱥᱮ ᱪᱮᱫ ᱞᱮᱠᱟ
ᱦᱳᱭ ᱤᱱᱠᱟᱜ ᱜᱮ ᱛᱚᱵᱮ ᱟᱹᱱᱤᱡ ᱵᱚᱱ ᱵᱩᱡᱽ ᱠᱤᱭᱟ ᱱᱚᱸᱰᱮᱱᱟᱜ ᱱᱚᱝᱠᱟ ᱥᱮ ᱦᱟᱱᱛᱮ ᱱᱟᱜ ᱱᱚᱝᱠᱟ ᱾
ᱟᱫᱚ ᱵᱟᱠᱚ ᱢᱮᱱᱟ ᱩᱨᱩᱢ ᱜᱮ ᱢᱤᱫᱴᱮᱱ ᱟᱹᱰᱤ ᱢᱟᱨᱟᱝ ᱡᱤᱱᱤᱥ ᱠᱟᱱᱟ ᱡᱮ ᱩᱨᱩᱢ ᱛᱟᱦᱮᱱᱟ ᱠᱷᱟᱱ ᱫᱚ ᱟᱫᱚ ᱚᱱᱟ ᱞᱮᱠ ᱠᱟ ᱵᱟᱲᱟᱭᱚᱜᱼᱟ ᱮᱨᱤᱭᱟ ᱦᱚᱸ ᱵᱟᱲᱟᱭᱚᱜᱼᱟ ᱴᱚᱴᱷᱟ ᱵᱟᱲᱟᱭᱚᱜᱼᱟ᱾ ᱟᱨ ᱦᱚᱲ ᱦᱚᱸ ᱵᱚᱱ ᱵᱟᱲᱟᱭᱟ ᱚᱱᱠᱟ ᱾ ᱟᱫᱚ ᱱᱚᱣᱟ ᱢᱟ ᱱᱟᱦᱟᱜ ᱨᱟᱦᱟ ᱤᱫᱤ ᱠᱟᱛᱮ ᱟᱨ ᱥᱟᱶᱛᱟ ᱟᱹᱨᱤ ᱨᱮᱭᱟᱜ ᱟᱨ ᱨᱚ ᱱᱚᱣᱟ ᱥᱟᱶᱛᱟ ᱨᱮᱭᱟᱜ ᱚᱱᱟ ᱮᱨᱮᱜ ᱮᱱᱮᱡ ᱥᱮᱨᱮᱧ ᱥᱟᱶ ᱥᱟᱶᱛᱮ ᱪᱮᱜ ᱠᱚ ᱢᱮᱛᱟᱣᱟᱜ-ᱟ ᱱᱚᱣᱟ ᱛᱤᱨᱤᱭᱳ ᱟᱨ ᱥᱟᱶ ᱥᱟᱶᱛᱮ ᱵᱟᱱᱟᱢ, ᱟᱫᱚ ᱚᱱᱟ ᱪᱮᱜ ᱪᱮᱜ ᱠᱚ ᱵᱮᱣᱦᱟᱨ ᱵᱟᱲᱟᱜ-ᱟ ᱡᱟᱹᱥᱛᱤ ᱤᱝᱠᱟ? ᱧᱮᱞ ᱵᱟᱲᱟᱣ ᱠᱟᱱᱟ ᱥᱮ ᱦᱩᱭᱩᱜᱼᱟ ᱟᱯᱮ ᱟᱲᱮᱯᱟᱥᱮ ᱠᱚᱨᱮ ᱦᱚᱸ ᱾
ᱟᱞᱮ ᱟᱰᱮ ᱯᱟᱥᱮ ᱠᱚᱨᱮ ᱚᱝᱠᱟ ᱟᱨ ᱚᱱᱟ ᱨᱮᱫᱚ ᱛᱩᱢᱫᱟᱜ ᱴᱟᱢᱟᱠ ᱠᱟᱹ ᱾ ᱥᱟᱶᱛᱮ ᱛᱤᱨᱭᱳ ᱦᱚᱸ ᱱᱤᱭᱟᱹ ᱠᱚ ᱵᱮᱵᱚᱦᱟᱨᱚᱜ ᱠᱟᱱ ᱜᱮᱭᱟ ᱡᱟᱹᱥᱛᱤ ᱠᱤᱛᱮ ᱾
ᱟᱨ ᱢᱤᱫᱴᱮᱱ ᱢᱮᱛᱟᱣᱟᱜ ᱠᱚ ᱵᱟᱱᱟᱢ ᱠᱚᱦᱚᱸ ᱵᱮᱣᱦᱟᱨ ᱵᱟᱲᱟᱜᱼᱟ ᱟᱫᱚ ᱵᱟᱱᱟᱢ ᱠᱚ ᱚ ᱚᱱᱠᱟ ᱠᱩ ᱵᱟᱡᱟᱣ ᱵᱟᱲᱟᱭᱮᱜ ᱜᱤᱭᱟ?
ᱦᱚᱭ ᱵᱟᱡᱟᱣᱮᱜ ᱠᱟᱱ ᱜᱮᱭᱟ ᱠᱚ ᱵᱟᱱᱟᱢ ᱾
ᱟᱹᱰᱤ ᱱᱟᱯᱟᱭ ᱟ ᱟ ᱱᱮᱝᱠᱟ ᱱᱚᱣᱟ ᱫᱤᱥ ᱦᱩᱫᱤᱥ ᱞᱟᱹᱭ ᱞᱟᱹᱜᱤᱛ ᱛᱮ ᱾ ᱢᱟ ᱛᱚᱵᱮ ᱱᱟᱦᱟᱜ᱾